ᱦᱮᱞᱳ, ᱦᱮᱸ ᱦᱮᱞᱳ ᱦᱮᱸ ᱡᱚᱦᱟᱨ ᱜᱤ ᱦᱮᱸ ᱞᱟᱹᱭ ᱵᱤᱱ
ᱵᱮᱥ ᱵᱮᱲᱟ ᱜᱮ ᱵᱮᱥ ᱵᱮᱲᱟ ᱜᱮ
ᱦᱳᱭ ᱵᱮᱥ ᱵᱟᱲᱟ ᱜᱤ
ᱦᱩᱸ
ᱟᱫᱚ ᱚᱠᱟ ᱠᱷᱚᱡ ᱵᱮᱱ ᱢᱮᱱᱫᱟ?
ᱱᱚᱜᱼᱚᱭ ᱟᱥᱴᱷᱟᱢ ᱠᱷᱚᱱ ᱟᱥᱟᱢ
ᱟᱥᱟᱢ ᱠᱷᱚᱡ ᱚ ᱟᱵᱮᱱ ᱱᱚᱣᱟ ᱨᱮᱵᱮᱱ ᱤᱭᱟᱹᱣ ᱠᱟᱱᱟ ᱵᱟᱝ ᱟᱪᱪᱷᱟ ᱟᱪᱪᱷᱟ ᱟᱥᱟᱢ ᱫᱚ ᱚᱠᱟ ᱰᱤᱥᱴᱤᱠ
ᱯᱚᱠᱲᱟ ᱡᱷᱟᱨ
ᱚ ᱠᱚᱠᱨᱟᱡᱟᱨ
ᱦᱩᱸ
ᱟᱪᱪᱷᱟ ᱱᱚᱣᱟ ᱤᱭᱟᱹ ᱨᱮᱵᱮᱱ ᱤᱭᱟᱹᱣ ᱠᱟᱱᱟ ᱵᱟᱝ ᱚᱠᱟᱨᱮ ᱵᱟᱝ ᱦᱮᱞᱳ ᱚ ᱟᱫᱚ ᱢᱟ ᱞᱟᱹᱭ ᱵᱮᱱ ᱠᱟᱴᱟᱣ ᱠᱟᱴᱟᱣ ᱟᱸᱡᱚᱢᱚᱜ ᱠᱟᱱᱟ ᱟᱹᱞᱤᱧᱟᱜ ᱦᱚᱸ ᱵᱟᱝ ᱤᱭᱟᱹ ᱠᱟᱱᱟ ᱱᱤᱛ ᱦᱚᱸ
ᱠᱟᱴᱟᱣ ᱠᱟᱴᱟᱣ ᱟᱸᱡᱚᱢᱚᱜ ᱠᱟᱱᱟ ᱟᱹᱞᱤᱧᱟᱜ ᱨᱚᱲ ᱠᱟᱴᱟᱣ ᱠᱟᱴᱟᱣ ᱟᱸᱡᱚᱢᱚᱜ ᱠᱟᱱᱟ ᱟᱨ ᱠᱟᱴᱟᱣ ᱠᱟᱴᱟᱣ ᱟᱸᱡᱚᱢᱚᱜ ᱨᱮᱦᱚᱸ ᱟᱞᱚᱵᱮᱱ ᱠᱟᱴᱟᱣ ᱦᱟᱛᱟᱲᱟ ᱦᱳᱭ ᱦᱤᱸ ᱟᱨ ᱪᱮᱫ ᱠᱚᱯᱮ ᱪᱮᱠᱟ ᱵᱟᱲᱟᱭᱫᱟ?
ᱟᱹᱞᱤᱧ ᱢᱟ ᱚᱱᱟ ᱤᱭᱟᱹ ᱜᱮᱞᱤ ᱟᱹ ᱞᱤᱧ ᱧᱟᱢ ᱱᱤᱛ ᱨᱮᱦᱚᱸ
ᱦᱮᱸ ᱞᱟᱹᱭ ᱫᱟᱞᱤᱧ ᱪᱮᱫ ᱠᱚ ᱠᱟᱹᱢᱤ ᱵᱟᱲᱟᱜ ᱠᱟᱱᱟ
ᱠᱟᱹᱢᱤ ᱢᱟ ᱟᱭᱢᱟ ᱦᱩᱭᱩᱜ ᱠᱟᱱ ᱟᱞᱮ ᱟᱞᱮ ᱥᱮᱫ ᱢᱟ ᱟᱹᱞᱤᱧ ᱥᱮᱫ ᱢᱟ ᱟᱭᱢᱟ ᱟᱭᱢᱟ ᱟᱭᱢᱟ ᱟᱭᱢᱟ ᱠᱟᱹᱢᱤ ᱦᱮᱞᱳ
ᱦᱮᱸ ᱞᱟᱹᱭᱵᱤᱱ ᱟᱛᱮᱱ ᱠᱟᱫᱟᱞᱤᱧ
ᱦᱮᱸ ᱟᱹᱞᱤᱧᱟᱜ ᱯᱷᱚᱱ ᱯᱨᱮᱱᱰ ᱜᱮ ᱤᱞᱚ ᱵᱟ. ᱞᱤᱧ ᱧᱟᱢ ᱠᱟᱜᱼᱟᱞᱤᱧ ᱢᱟ
ᱦᱟᱸ
ᱟᱨ ᱛᱤᱱᱟᱹᱜ ᱫᱤᱱ ᱠᱷᱚᱱ ᱢᱮᱱᱟᱜ ᱵᱮᱱᱟ ᱟᱫᱚ
ᱚᱸ ᱛᱮᱦᱮᱧ ᱱᱷᱟᱜ ᱯᱟᱸᱥᱴᱤ ᱞᱤᱧ ᱧᱟᱢ ᱠᱟᱫᱟ
ᱚ ᱯᱟᱸᱥᱴᱤ
ᱚᱸ ᱱᱚᱣᱟ ᱠᱚᱢᱟ ᱦᱩᱭᱩᱜ ᱜᱮᱭᱟ ᱵᱟᱝ ᱜᱟᱞᱢᱟᱨᱟᱣ ᱞᱮᱱᱠᱷᱟᱡ ᱮᱱᱛᱮᱫ
ᱦᱮᱸ
ᱯᱷᱳᱱ ᱯᱷᱮᱨᱮᱱᱰ ᱜᱮ ᱟᱹᱞᱤᱧ ᱞᱤᱧ ᱟᱹᱣᱨᱤ ᱞᱤᱧ ᱧᱟᱢ ᱟᱹᱞᱤᱧ ᱢᱟ ᱟᱭᱢᱟ ᱫᱤᱱ ᱜᱮ ᱦᱩᱭᱮᱱᱟ
ᱦᱩᱸ ᱟᱯᱮᱥᱮᱫ ᱚᱝᱠᱟ ᱱᱟᱹᱭ ᱱᱟᱞᱟ ᱠᱚ ᱢᱮᱱᱟᱜ ᱵᱟᱲᱟᱣᱟ?
ᱟᱨ ᱱᱟᱹᱭ ᱱᱟᱞᱟ ᱫᱚ ᱵᱟᱹᱞᱤᱧ ᱵᱩᱡᱷᱟᱹᱣ ᱞᱮᱜᱼᱟ ᱱᱟᱹᱭ ᱱᱟᱞᱟ ᱫᱚ ᱪᱮᱫ ᱠᱟᱱᱟ
ᱜᱟᱰᱟ ᱠᱳ
ᱚ ᱜᱟᱰᱟ ᱠᱚ ᱢᱮᱱᱟᱜ ᱜᱮᱭᱟ ᱚᱱᱛᱮ ᱢᱮᱱᱟ ᱟᱛᱮ ᱢᱟ ᱜᱟᱡᱟᱲ ᱜᱮ ᱡᱟᱥᱛᱤ ᱵᱟᱝ
ᱟᱨ ᱱᱤᱛᱚᱜ ᱫᱚ ᱜᱟᱡᱟᱲ ᱜᱮ ᱡᱟᱹᱥᱛᱤ ᱜᱟᱡᱟᱲ ᱫᱚ ᱟᱫᱚ ᱮᱱᱦᱚᱸ ᱜᱟᱰᱟ ᱠᱚᱫᱚ ᱢᱮᱱᱟᱜ ᱜᱮᱭᱟ
ᱚ
ᱟᱨ ᱦᱟᱹᱠᱩ ᱜᱚᱡ ᱠᱚᱦᱚᱸᱞᱮ ᱪᱟᱞᱟᱣ ᱵᱟᱲᱟᱜ ᱜᱮᱭᱟ
ᱱᱚᱣᱟᱠᱩ ᱦᱟᱠᱩ
ᱦᱩᱸ ᱦᱮᱸ ᱦᱮᱸ
ᱚᱱᱛᱮ ᱫᱚ ᱮᱠᱮᱱ ᱵᱩᱨᱩ ᱫᱤᱥᱚᱢ ᱵᱟᱝ
ᱵᱩᱨᱩ ᱫᱚ ᱵᱟᱹᱱᱩᱜᱼᱟ ᱤᱱᱟᱹᱜ ᱫᱚ
ᱥᱟᱺᱜᱤᱧ ᱜᱮ ᱥᱟᱺᱜᱤᱧ ᱥᱟᱺᱜᱤᱧ ᱛᱮ ᱢᱮᱱᱟᱜᱼᱟ
ᱵᱩᱨᱩ ᱵᱩᱨᱩ ᱫᱤᱥᱟᱹᱢ ᱵᱟᱱᱩᱜ ᱟ
ᱥᱟᱺᱜᱤᱧ ᱨᱮ ᱢᱮᱱᱟᱜᱼᱟ ᱢᱮᱱᱟᱜ ᱟᱞᱮ ᱱᱟᱠᱷᱟ ᱫᱚ ᱵᱟᱹᱱᱩᱜᱼᱟ
ᱟᱨ ᱪᱮᱜ ᱠᱚᱯᱮ ᱪᱤᱠᱟᱹ, ᱵᱟᱲᱟ ᱭᱮᱫᱟ ᱟᱯᱮ ᱫᱚ?
ᱟᱞᱮ ᱠᱚᱫᱚ ᱱᱚᱜᱼᱭ ᱱᱟᱟᱜ ᱨᱚᱦᱚᱭ ᱠᱚᱜᱮ ᱱᱤᱛᱚᱜ ᱫᱚ
ᱩᱱᱟᱹᱜ ᱞᱚᱜᱚᱱ
ᱦᱮᱸ ᱞᱚᱜᱚᱱ ᱞᱚᱜᱚᱱ ᱜᱮ
ᱚᱱᱛᱮ ᱦᱚᱸᱯᱮ ᱨᱚᱦᱚᱭ ᱵᱟᱲᱟᱭ ᱜᱮᱭᱟ
ᱟᱨ ᱨᱚᱦᱚᱭ ᱵᱟᱲᱟᱭ ᱜᱮᱭᱟᱞᱮ
ᱫᱟᱜ ᱢᱟ ᱵᱚᱞᱮ ᱵᱟᱝ ᱞᱟᱜᱟᱜᱼᱟ ᱵᱩᱨᱩ ᱨᱮᱱᱟᱜ ᱥᱟᱨ ᱠᱚᱢᱟ ᱵᱚᱞᱮ ᱵᱟᱝ ᱞᱟᱜᱟᱜᱼᱟ ᱥᱟᱹᱨᱤ
ᱟᱨ ᱵᱩᱨᱩ ᱨᱮᱱᱟᱜ ᱠᱚᱫᱚ ᱵᱟᱝ ᱱᱚᱛᱮ ᱫᱚ ᱱᱟᱦᱟᱜ ᱱᱟᱡᱮ ᱯᱟᱹᱭ ᱠᱚᱜᱮ ᱢᱮᱱᱟᱜ ᱛᱟᱞᱮᱭᱟ ᱤᱱᱟᱹ ᱠᱚᱨᱮᱱᱟᱜ ᱫᱟᱜ ᱜᱮ ᱟᱨ ᱥᱮᱨᱢᱟ ᱨᱮᱱᱟᱜ ᱛᱮ
ᱟᱨ ᱥᱟᱦᱟᱨ ᱠᱚ ᱵᱚᱞᱮ ᱵᱟᱝ ᱞᱟᱜᱟᱜᱼᱟ
ᱦᱮᱸ ᱱᱮᱛᱟᱨ ᱫᱚᱞᱮ ᱞᱟᱜᱟᱣ ᱵᱟᱲᱟᱭᱮᱫ ᱠᱟᱱ ᱜᱮᱭᱟ ᱥᱟᱨ ᱠᱚᱦᱚᱸ
ᱚᱠᱚᱭᱤᱞ ᱧᱚᱜ ᱵᱟᱯᱮ ᱞᱟᱜᱟᱣᱮᱫ ᱛᱟᱦᱮᱸᱱᱟ ᱵᱟᱝ
ᱯᱟᱹᱦᱤᱞ ᱧᱚᱜ ᱫᱚ ᱵᱟᱞᱮ ᱞᱟᱜᱟᱣᱮᱫ ᱠᱟᱱ ᱛᱟᱦᱮᱱᱟ ᱟᱫᱚ ᱧᱮᱞ ᱧᱮᱞ ᱛᱮ ᱱᱚᱛᱮ ᱦᱚᱸ ᱪᱮ ᱵᱟᱲᱟᱭᱱᱟᱛᱚ ᱟᱫᱚ ᱡᱚᱛᱚ ᱦᱚᱲ ᱠᱚ ᱞᱟᱜᱟᱣᱟ ᱟᱨ ᱱᱤᱡᱮᱨ ᱵᱟᱢ ᱞᱟᱜᱟᱣᱟ
ᱪᱮᱫᱟᱜ ᱥᱮ ᱚᱱᱛᱮ ᱱᱤ ᱢᱤᱫᱴᱮᱡ ᱦᱟᱲᱟᱢᱮ ᱦᱮᱡ ᱞᱮᱱᱟ ᱱᱚᱛᱮ ᱟᱞᱮ ᱟᱹᱰᱤ ᱫᱤᱱ ᱦᱩᱧ ᱞᱟᱹᱭ ᱵᱟᱲᱟᱭᱮᱫ ᱛᱟᱦᱮᱸᱱᱟ ᱛᱚ ᱡᱮ ᱟᱞᱮ ᱚᱱᱛᱮ ᱫᱚ ᱥᱟᱦᱟᱨ ᱠᱚᱫᱚ ᱵᱟᱞᱮ ᱞᱟᱜᱟᱣ ᱵᱟᱲᱟᱭᱟ ᱵᱤᱱᱟᱹ ᱥᱟᱦᱟᱨ ᱛᱮᱜᱮ ᱦᱩᱭᱩᱜ ᱛᱟᱞᱮᱭᱟ ᱟᱵ ᱚᱱᱟ ᱵᱩᱨᱩ ᱨᱮᱱᱟᱜ ᱫᱟᱜ ᱦᱮᱡ ᱞᱮᱱ ᱠᱷᱟᱡ ᱜᱮ ᱚᱱᱟ ᱛᱮᱜᱮ ᱵᱚᱞᱮ ᱦᱤᱡᱩᱜᱼᱟ ᱵᱚᱞᱮ ᱯᱮᱲᱟ ᱠᱚ ᱢᱮᱱᱟᱜ ᱠᱚᱛᱟ ᱯᱮᱭᱟ
ᱦᱳᱭ ᱵᱟᱝᱜᱮ ᱱᱟᱦᱟᱜ ᱟᱯᱮ ᱫᱚ ᱚᱠᱟ ᱱᱟᱠᱟᱭ
ᱮ ᱫᱮᱠᱳ ᱠᱟᱹᱭ ᱛᱟᱵᱚᱱᱟ ᱾
ᱦᱮᱸ ᱪᱟᱞᱟᱜ ᱟᱹᱞᱤᱧ ᱦᱟᱸᱜ ᱪᱟᱞᱟᱣ ᱫᱚ
ᱟᱫᱚ ᱛᱤᱱᱟᱹᱜ ᱦᱚᱲ ᱢᱮᱱᱟᱜ ᱯᱮᱭᱟ ᱟᱫᱚ ᱜᱷᱟᱨᱚᱸᱡᱽ ᱨᱮ
ᱢᱮᱱᱟᱜ ᱞᱮᱭᱟ ᱟᱞᱮ ᱫᱚ ᱟᱭᱢᱟ ᱦᱚᱲ ᱜᱮ
ᱚ ᱾
ᱯᱟᱸᱪ ᱪᱷᱚᱭ ᱡᱚᱱ ᱢᱮᱱᱟᱜ ᱞᱮᱭᱟ
ᱦᱮ ᱟᱨ ᱪᱮᱫ ᱠᱚᱯᱮ ᱠᱟᱹᱢᱤ ᱵᱟᱲᱟᱭᱮᱫᱟ ᱛᱟᱞᱦᱮ
ᱠᱟᱹᱢᱤ ᱵᱟᱲᱟᱭ ᱫᱟᱞᱮ ᱨᱚᱦᱚᱭ ᱠᱩᱜᱤ ᱱᱟᱦᱸᱜ ᱟᱨ ᱤᱱᱟᱹ ᱠᱷᱚᱱ ᱫᱚ ᱮᱴᱟᱜᱟᱜ ᱠᱚᱞᱮ ᱠᱟᱹᱢᱟ ᱟᱫᱚ ᱟᱞᱮ ᱢᱟ ᱱᱚᱜᱼᱚᱭ ᱚᱲᱟᱜ ᱨᱮᱦᱚᱸ ᱢᱤᱫ ᱯᱞᱟᱥᱴᱤᱠ ᱚᱲᱟᱜ ᱞᱮ ᱵᱮᱱᱟᱣ ᱠᱟᱫᱟ ᱟᱨ ᱫᱚ ᱚᱱᱟ ᱱᱤᱛᱚᱜ ᱱᱟᱦᱟᱜ ᱞᱮ ᱡᱮᱨᱮᱲᱟ ᱟᱫᱚ ᱫᱟᱜ ᱵᱟᱲᱟᱭᱮᱫ ᱠᱟᱱᱛᱮ ᱚᱱᱟ ᱦᱚᱸ ᱵᱟᱞᱮ ᱡᱮᱨᱮᱲ ᱠᱟᱫᱟ
ᱯᱞᱟᱥᱴᱤᱠ ᱚᱲᱟᱜ ᱦᱟᱥᱟ ᱨᱮᱱᱟᱜ ᱥᱮ ᱤᱭᱟᱹ ᱤᱴᱟᱹ ᱨᱮᱱᱟᱜ ᱫᱚ ᱵᱟᱝ
ᱤᱴᱟᱹ ᱨᱮᱱᱟᱜ ᱫᱚ ᱵᱟᱝ ᱤᱱᱟᱹᱜ ᱜᱟᱱ ᱫᱟᱲᱮ ᱦᱚᱸ ᱠᱚᱢ ᱦᱟᱛᱟᱲ ᱜᱮᱭᱟ ᱛᱚ
ᱟ ᱯᱞᱟᱥᱴᱤᱠ ᱨᱮᱱᱟᱜ ᱫᱚ ᱪᱮᱫ ᱠᱟᱱ ᱯᱞᱟᱥᱴᱤᱠ ᱠᱟᱱᱟ ᱚᱱᱟ ᱫᱚ ᱚᱱᱟ ᱥᱟ ᱛᱤᱨᱯᱟᱹᱞ ᱟ ᱛᱤᱨᱯᱟᱹᱞ ᱟᱨ ᱴᱤᱱ ᱴᱤᱱ
ᱦᱮᱸ ᱦᱟᱹᱭ ᱴᱤᱱ ᱦᱚᱸ
ᱴᱤᱱ ᱯᱮ ᱞᱟᱜᱟᱣᱟ ᱚᱱᱮ ᱡᱮ ᱜᱚᱱᱰᱳᱜᱳᱞ ᱦᱩᱭ ᱞᱮᱱ ᱚᱱᱟ ᱦᱚᱱᱛᱮ ᱨᱮ ᱥᱮ ᱪᱮᱫ ᱟᱯᱮ ᱥᱮᱫ ᱢᱟ ᱟᱹᱰᱤ ᱟᱸᱴ ᱤᱭᱟᱹ ᱞᱟᱹᱲᱦᱟᱹᱭ ᱴᱟᱹᱲᱦᱟᱹᱭ ᱦᱩᱭᱩᱜ ᱠᱟᱱ ᱛᱟᱦᱮᱸᱜ-ᱟ ᱚᱱᱛᱮ ᱚᱸᱰᱮ ᱢᱤᱫ ᱡᱚᱠᱷᱚᱡ ᱟᱹᱰᱤ ᱟᱸᱴ ᱜᱚᱱᱰᱜᱳᱞ ᱦᱩᱭ ᱠᱟᱱ ᱛᱟᱸᱦᱮᱱᱟ ᱚᱱᱛᱮ ᱨᱮ ᱥᱮᱫ ᱥᱟᱺᱜᱤᱧ ᱮᱱᱛᱮ ᱠᱷᱚᱭ
ᱚᱱᱛᱮ ᱨᱮᱫᱚ ᱛᱟᱦᱮᱱ ᱜᱮᱭᱟ ᱟᱞᱮ ᱫᱚ
ᱚ ᱪᱟᱵᱟᱭᱱᱟ ᱜᱚᱱᱰᱚᱜᱚᱞ ᱵᱟᱝ
ᱟᱪᱪᱷᱟ ᱫᱚ ᱡᱚᱸᱰᱨᱟ ᱛᱟᱸᱦᱮᱱ ᱜᱮᱭᱟ
ᱡᱚᱛᱚ ᱞᱮ ᱨᱚᱦᱚᱭᱟ ᱟᱞᱮ ᱫᱚ
ᱦᱩᱸ
ᱡᱚᱛᱚ ᱨᱚᱠᱚᱢ ᱥᱚᱵᱡᱤ ᱦᱮᱸ ᱦ ᱟᱲᱟᱜ ᱥᱟᱠᱟᱢ ᱛ ᱟᱢᱮ ᱠᱤ‌ᱴᱤᱯᱷᱤᱱ ᱫᱚᱨᱠᱟᱨ ᱞᱟᱜᱽᱱᱮᱱᱟ ᱠᱤ, ᱱᱤᱛᱳᱜ ᱫᱚ ᱠᱷᱟᱞᱤ ᱡᱚᱢ
ᱟᱞᱮ ᱦᱚᱸ ᱤᱱᱟᱹ ᱠᱚᱜᱮ ᱠᱟᱭᱨᱟ ᱠᱚᱦᱚᱸᱞᱮ ᱨᱚᱦ
ᱦᱚᱸ ᱟᱫᱚ ᱟᱵᱮᱱ ᱫᱚ ᱛᱤᱱᱟᱹᱜᱟᱱ ᱯᱚᱭᱥᱟ ᱯᱩᱭᱥᱟᱹ ᱵᱮᱱ ᱧᱟᱢ ᱠᱮᱫᱟ? ᱛᱤᱱᱟᱹᱜ ᱜᱟᱡ ᱯᱩᱭᱥᱟᱹ ᱵᱮᱱ ᱧᱟᱢ ᱠᱮᱫᱟ ᱦᱳᱞᱳ ᱦᱩᱸ